ᱡᱚᱸᱦᱟᱨ ᱜᱮ᱾
ᱦᱮᱸ ᱨᱚᱲ ᱟᱸᱡᱚᱢᱚᱜ ᱠᱟᱱᱟ? ᱜᱚᱝᱠᱮ᱾
ᱦᱳᱭ ᱦᱳᱭ ᱟᱸᱡᱚᱢᱚᱜ ᱠᱟᱱᱟ ᱢᱚᱡᱽ ᱜᱮ᱾
ᱟᱪᱪᱷᱟ ᱵᱮᱥ ᱟᱸ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ ᱫᱚ?
ᱟᱻ ᱪᱤᱠᱟᱹ ᱫᱚ ᱪᱮᱫ ᱦᱚᱸ ᱵᱟᱝ ᱪᱤᱠᱟᱹ ᱵᱟᱲᱟ ᱦᱩᱭᱩᱜ ᱠᱟᱱᱟ ᱱᱚᱜᱼᱚᱭ ᱥᱮᱛᱟᱜ ᱵᱮᱞᱟ ᱫᱚ ᱢᱤᱫ ᱜᱷᱟᱹᱲᱤᱡ ᱵᱟᱹᱭᱦᱟᱹᱲ ᱥᱮᱫ ᱠᱟᱹᱢᱤ ᱪᱟᱞᱟᱣ ᱦᱩᱭ ᱞᱮᱱᱟ᱾
ᱟᱪᱪᱷᱟ᱾
ᱦᱩᱲᱩ ᱨᱚᱦᱚᱭ ᱞᱮ ᱮᱦᱚᱵ ᱠᱟᱱᱟ ᱛᱚ᱾
ᱟᱪᱪᱷᱟ ᱟᱪᱪᱷᱟ ᱵᱮᱥ᱾
ᱠᱟᱹᱢᱤ ᱵᱟᱲᱟ ᱠᱟᱛᱮᱫ ᱱᱤᱛᱚᱜ ᱫᱚ ᱟᱨᱦᱚᱸ ᱚᱲᱟᱜ ᱦᱮᱡ ᱦᱩᱭ ᱠᱟᱱᱟ᱾
ᱚ ᱚᱱᱛᱮ ᱫᱚ ᱫᱟᱜ, ᱡᱟᱹᱲᱤ ᱠᱚᱫᱚ ᱞᱟᱜᱟᱣ ᱱᱟ ᱥᱮ ᱪᱮᱫ?
ᱦᱮᱸ ᱫᱟᱜ ᱡᱟᱹᱲᱤ ᱠᱚ ᱯᱩᱨᱟᱹᱣ ᱜᱮ ᱫᱟᱜ ᱫᱟᱭ ᱟᱫᱚ ᱦᱚᱸᱜᱼᱚᱭ ᱱᱤᱛᱳᱜ ᱫᱚ ᱫᱷᱚᱨᱚ ᱧᱚᱜ ᱠᱟᱭ, ᱮᱱᱟᱱ ᱥᱮᱛᱟᱜ ᱵᱮᱞᱟ ᱫᱚ ᱫᱚᱢᱮ ᱜᱮ ᱫᱟᱜ ᱮᱫ ᱛᱟᱦᱮᱸ ᱠᱟᱱᱟᱭ᱾
ᱦᱩᱸ ᱦᱩᱸ᱾
ᱟᱫᱚ ᱛᱷᱚᱲᱟᱜᱟᱱ ᱵᱟᱹᱭᱦᱟᱹᱲ ᱠᱚᱨᱮᱱᱟᱜ ᱠᱟᱹᱢᱤ ᱜᱮ, ᱱᱤᱛᱚᱜ ᱫᱚ ᱮᱴᱟᱜᱼᱟᱜ ᱢᱟ ᱵᱟᱹᱱᱩᱜ ᱦᱟᱛᱟᱲᱟ᱾ ᱵᱟᱯᱮ ᱮᱦᱚᱵ ᱠᱟᱱᱟ ᱟᱯᱮ ᱫᱚ ᱨᱚᱦᱚᱭ ᱠᱚ?
ᱵᱟᱝ ᱵᱟᱝ ᱟᱞᱮ ᱱᱚᱛᱮ ᱫᱚ ᱦᱟᱸᱜ, ᱚᱱᱠᱟ ᱵᱟᱨᱥᱤᱧ ᱠᱷᱚᱱᱟᱜ ᱞᱮ ᱚᱱᱠᱟ ᱜᱮᱞᱮ ᱛᱟᱸᱜᱤ ᱠᱟᱜᱼᱟ, ᱫᱟᱜ ᱫᱚ᱾ ᱟᱫᱚ ᱟᱞᱮ ᱢᱟ ᱟᱨ ᱩᱸ ᱦᱩᱸᱢ ᱢᱤᱫ ᱫᱤᱱ ᱜᱟᱯᱟ ᱢᱮᱭᱟᱝ ᱥᱮᱫ ᱛᱮᱜᱮ ᱞᱮ ᱟᱞᱮ ᱦᱚᱸ ᱨᱚᱦᱚᱭ ᱫᱚᱞᱮ ᱮᱦᱚᱵᱟ᱾ ᱟᱫᱚᱞᱮ ᱛᱟᱸᱜᱤᱭᱮᱫᱼᱟ ᱡᱩᱫᱤ ᱫᱟᱜ ᱠᱷᱟᱱᱮ ᱱᱟᱯᱟᱭ ᱠᱟᱛᱷᱟ ᱟᱨ ᱵᱟᱝᱠᱷᱟᱱ ᱫᱚ ᱦᱟᱸᱜ ᱟᱞᱮᱭᱼᱟᱜ ᱫᱚ ᱢᱤᱱᱤ ᱥᱮᱞᱳ ᱠᱚᱫᱚ ᱢᱮᱱᱟᱜ ᱟ ᱟᱫᱚ ᱟᱯᱱᱟᱨ ᱠᱚᱣᱟᱜ ᱜᱮ, ᱟᱫᱚ ᱚᱱᱟ ᱛᱮᱜᱮ ᱨᱚᱦᱚᱭ ᱫᱚᱞᱮ ᱮᱦᱚᱵᱟ᱾ ᱦᱩᱸ᱾
ᱟᱪᱪᱷᱟ᱾ ᱟᱫᱚ ᱢᱮᱱᱮᱫ ᱛᱟᱦᱮᱱᱟᱹᱧ ᱢᱤᱫᱴᱮᱱ ᱟᱸ ᱠᱷᱟᱴᱚ ᱢᱟᱪᱷᱟ ᱵᱤᱥᱚᱭ ᱱᱤᱭᱮ ᱛᱮᱞᱟᱝ ᱪᱚᱨᱪᱟ ᱞᱮᱠᱷᱟᱱ ᱢᱚᱡᱚᱜᱼᱟ ᱥᱮᱪᱮᱫ᱾
ᱮᱠᱫᱚᱢ ᱫᱚ ᱟᱹᱰᱤ ᱱᱟᱯᱟᱭ ᱠᱟᱛᱷᱟ ᱱᱚᱣᱟ ᱠᱚᱦᱚ ᱟᱹᱰᱤ ᱱᱟᱯᱟᱭ ᱠᱟᱛᱷᱟ ᱫᱚ, ᱚᱱᱟᱜᱮ ᱞᱟᱹᱭ ᱛᱟᱞᱟᱝ ᱢᱮ ᱢᱟ᱾
ᱦᱮᱸ, ᱢᱟᱱᱮ ᱛᱤᱱᱟᱹᱜ ᱜᱮ ᱢᱚᱸᱡᱽᱜᱼᱟ ᱵᱤᱥᱚᱭ ᱨᱮᱢ ᱜᱟᱞᱢᱟᱨᱟᱜᱼᱟ, ᱩᱱᱟᱹᱜ ᱜᱮ ᱵᱷᱟᱹᱜᱤ ᱠᱚ ᱞᱟᱹᱭᱟᱼᱟᱜ ᱛᱚ᱾
ᱦᱳᱭ - ᱦᱳᱭ -ᱦᱳᱭ
ᱟᱫᱚ ᱱᱚᱣᱟ ᱢᱤᱫᱴᱮᱱ ᱚᱛ ᱚᱯᱥᱚᱨ ᱵᱚᱱ ᱧᱟᱢ ᱠᱟᱫᱟ, ᱵᱚᱞᱮ ᱢᱚᱸᱡᱽ ᱢᱚᱸᱡᱽᱟᱜ ᱜᱟᱞᱢᱟᱨᱟᱣ ᱠᱟᱛᱮᱫ ᱛᱷᱚᱲᱟ ᱜᱟᱱ ᱠᱟᱹᱣᱰᱤ ᱟᱭ ᱟᱫᱚ ᱱᱚᱣᱟ ᱫᱚ ᱱᱚᱣᱟᱜᱤᱧ ᱢᱮᱱᱮᱫ ᱛᱟᱦᱮᱱᱟ᱾ ᱱᱚᱜᱼᱚᱭ ᱡᱮ ᱟᱵᱚ ᱥᱚᱢᱟᱡᱽ ᱨᱮ ᱟᱸ ᱚᱞᱚᱜ ᱯᱟᱲᱦᱟᱜ ᱵᱟᱝᱛᱮ ᱟᱹᱰᱤ ᱜᱟᱱ ᱦᱚᱲ ᱥᱮ ᱫᱤᱠᱩ ᱟᱵᱚ ᱠᱚ ᱮᱲᱮᱭᱮᱫ ᱵᱚᱱᱟ ᱥᱮᱵᱚᱱ ᱮᱲᱮ ᱦᱚᱪᱚ ᱪᱩᱜ ᱠᱟᱱᱟ, ᱟᱨ ᱟᱵᱚᱣᱟᱜ ᱦᱚᱲᱟᱜ ᱩᱱᱱᱚᱛᱤ ᱵᱟᱝ ᱦᱩᱭᱩᱜ ᱠᱟᱱᱟ᱾ ᱟᱫᱚ ᱱᱚᱜᱼᱚᱭ ᱡᱮ ᱱᱤᱛᱚᱜ ᱟᱵᱚ ᱚᱞ ᱪᱤᱠᱤ ᱥᱮ ᱱᱤᱡᱮᱨᱟᱜ ᱢᱤᱰᱤᱭᱟᱢ ᱛᱮ ᱯᱟᱲᱦᱟᱣ ᱚᱞ ᱯᱟᱲᱦᱟᱜ ᱨᱮᱭᱟᱜ ᱟᱹᱛ ᱚᱯᱥᱚᱨ ᱵᱚᱱ ᱧᱟᱢᱮᱫ ᱠᱟᱱ, ᱥᱮᱵᱚᱱ ᱠᱷᱚᱡᱚᱜ ᱠᱟᱱ, ᱛᱚ ᱱᱚᱣᱟᱛᱮ ᱟᱢ ᱪᱮᱫ ᱮᱢ ᱢᱚᱱᱮᱭᱮᱼᱫᱟ ᱾ ᱵᱚᱞᱮ ᱥᱟᱹᱨᱤᱜᱮ ᱟᱵᱚ ᱵᱚᱱ ᱨᱟᱠᱟᱵ ᱫᱟᱲᱮᱭᱟᱜᱼᱟ?
ᱮᱠᱟᱞ ᱟ, ᱱᱚᱣᱟ ᱟᱹᱰᱤ ᱡᱚᱛᱷᱟᱛ ᱠᱩᱠᱞᱤᱢ ᱫᱚᱦᱚ ᱠᱟᱜᱼᱟ ᱥᱮ ᱥᱟᱹᱨᱤᱜᱮ ᱟᱹᱰᱤ ᱱᱟᱯᱟᱭ ᱴᱚᱯᱤᱠ ᱢᱤᱫᱴᱟᱝ ᱮᱢ ᱵᱟᱪᱷᱟᱣ ᱠᱟᱫ ᱛᱟᱞᱟᱝᱟᱸ ᱱᱚᱣᱟ ᱫᱚ ᱟᱻ ᱢᱤᱫ ᱠᱟᱛᱷᱟ ᱛᱤᱧ ᱞᱟᱹᱭᱟ ᱾ ᱦᱮᱸ ᱨᱟᱠᱟᱵ ᱜᱟᱱᱚᱜᱼᱟ᱾ ᱟᱨ ᱢᱚᱸᱡᱽ ᱴᱷᱟᱶ ᱨᱮ ᱥᱮᱴᱮᱨ ᱦᱚᱸ ᱜᱟᱱᱚᱜᱼᱟ᱾ ᱟᱨ ᱚᱱᱟ ᱫᱚ ᱟᱵᱚᱣᱟᱜ ᱠᱩᱨᱩᱢᱩᱴᱩ ᱴᱷᱮᱱ ᱯᱷᱮᱰ ᱦᱮᱸᱥᱮ ᱡᱟᱸᱦᱟ ᱞᱮᱠᱟ᱾ ᱟᱵᱚ ᱡᱩᱫᱤ ᱵᱚᱱ ᱧᱮᱞᱟ ᱮᱴᱟᱜ ᱜᱟᱛᱟᱠ ᱨᱮᱱ ᱢᱟᱹᱱᱢᱤ ᱠᱚ ᱚᱠᱟ ᱞᱮᱠᱟ ᱟᱠᱚᱣᱟᱜ ᱯᱟᱹᱨᱥᱤ ᱛᱮ ᱱᱤᱛᱚᱜ ᱚᱞᱚᱜ ᱯᱟᱲᱦᱟᱣ ᱠᱟᱛᱮ ᱵᱷᱟᱜᱤ ᱵᱷᱟᱜᱤ ᱴᱷᱟᱶ ᱠᱚ ᱥᱮᱴᱮᱨ ᱟᱠᱟᱱᱟ ᱥᱮᱴᱮᱨ ᱟᱠᱟᱱᱟ ᱠᱚ ᱥᱮ
ᱦᱳᱭ ᱦᱳᱭ ᱦᱳᱭ ᱾
ᱛᱟᱦᱚᱞᱮ ᱚᱵᱚᱥᱥᱚᱭ ᱟᱵᱚ ᱦᱚᱸ ᱱᱤᱡᱮᱨᱟᱜ ᱯᱟᱹᱨᱥᱤ ᱛᱮ ᱚᱞᱚᱜ ᱯᱟᱲᱦᱟᱣ ᱠᱟᱛᱮ ᱢᱚᱸᱡᱽ ᱴᱟ ᱵᱚᱱ ᱥᱮᱴᱮᱨ ᱫᱟᱲᱮᱭᱟᱜᱼᱟ, ᱚᱱᱟ ᱠᱩᱨᱩᱢᱩᱴᱩ ᱞᱟᱜᱟᱣ ᱵᱚᱱᱟ ᱚᱱᱚ ᱱᱚᱝᱠᱟ ᱞᱮᱠᱟ ᱦᱮᱸ ᱵᱟᱝ᱾
ᱟᱨ ᱟᱵᱚ ᱡᱩᱫᱤ ᱟᱵᱚᱣᱟᱜ ᱱᱤᱡᱮᱨᱟᱜ ᱯᱟᱹᱨᱥᱤ ᱱᱤᱡᱮᱨᱟᱜ ᱪᱤᱠᱤ ᱵᱟᱵᱚᱱ ᱫᱩᱞᱟᱹᱲᱟᱜᱼᱟ ᱾ ᱛᱟᱦᱚᱞᱮ ᱪᱤᱠᱟᱛᱮ ᱱᱚᱣᱟ ᱢᱚᱸᱡᱽ ᱴᱷᱟᱣ ᱥᱮᱴᱮᱨᱚᱜᱼᱟ᱾ ᱦᱮᱸ ᱵᱟᱝ ᱾
ᱦᱮᱸ ᱜᱚᱝᱠᱮ ᱛᱷᱚᱲᱟ ᱜᱟᱱ ᱱᱚᱣᱟᱧ ᱞᱟᱹᱭᱢᱟ ᱵᱚᱞᱮ ᱱᱚᱣᱟ ᱟᱞᱮ ᱟᱥᱟᱢ ᱨᱮ ᱱᱚᱣᱟ ᱪᱤᱠᱤ ᱵᱟᱵᱚᱫ ᱨᱮ ᱟᱹᱰᱤᱜᱟᱱ ᱟᱸᱻ ᱤᱭᱟᱹ ᱢᱮᱱᱟᱜ ᱛᱟᱞᱮᱭᱟ ᱵᱚᱞᱮ ᱵᱟᱝ ᱠᱩᱥᱤᱨᱮ ᱦᱚᱲ ᱢᱮᱱᱟᱜ ᱠᱚᱣᱟ ᱾ ᱟᱨ ᱡᱨ ᱠᱟᱨᱚᱱ ᱛᱮ ᱟᱯᱮ ᱱᱚᱣᱟ ᱦᱟᱱᱛᱮ ᱠᱷᱚᱱ ᱯᱚᱪᱷᱤᱢ ᱱᱟᱠᱷᱟ ᱠᱷᱚᱱ᱾ ᱱᱚᱛᱮᱱ ᱠᱚ ᱦᱚᱲᱟᱜ ᱢᱟᱱᱮ ᱚᱱᱟᱨᱮ ᱫᱩᱞᱟᱹᱲ ᱛᱷᱚᱲᱟ ᱜᱟᱱ ᱠᱚᱢ ᱧᱚᱜ ᱧᱮᱞᱚᱜ ᱠᱟᱱᱟ ᱾ ᱱᱚᱜᱼᱚᱭ ᱱᱤᱛᱚᱜ ᱫᱚ ᱟᱹᱰᱤ ᱜᱟᱱ ᱦᱚᱲ ᱟᱞᱮ ᱢᱮᱱᱟᱜ ᱞᱮᱭᱟ ᱱᱚᱣᱟᱨ ᱨᱮ ᱠᱟᱡᱟᱠ ᱞᱮ ᱠᱟᱹᱢᱤ ᱠᱟᱱᱟ ᱥᱮ᱾ ᱦᱚᱲᱠᱩ ᱪᱤᱠᱟᱛᱮ ᱪᱮᱫ ᱟᱠᱚ ᱦᱩᱭᱩᱜᱼᱟᱺ ᱪᱮᱠᱟᱛᱮ ᱛᱷᱚᱲᱟ ᱜᱟᱱ ᱯᱨᱚᱪᱟᱨ ᱯᱟᱥᱱᱟᱜ ᱚᱱᱟᱨᱮ ᱟᱹᱰᱤ ᱟᱸᱴ ᱞᱮ ᱠᱩᱨᱩᱢᱩᱴᱩ ᱟᱠᱟᱫᱟ, ᱱᱚᱛᱮ ᱫᱚ ᱚᱱᱮ ᱪᱤᱠᱤ ᱨᱮᱭᱟᱜ ᱟᱹᱰᱤ ᱟᱸᱴ ᱤᱭᱟᱹ ᱢᱮᱱᱟᱜᱼᱟ, ᱢᱟᱱᱮ ᱦᱤᱥᱠᱟᱹ ᱦᱤᱯᱤᱥᱠᱟᱹ ᱢᱮᱱᱟᱜᱼᱟ ᱾ ᱚᱠᱚᱭ ᱠᱚ ᱢᱮᱱᱟ ᱠᱚ ᱫᱮᱵᱽ ᱱᱟᱜᱚᱨᱤ ᱢᱚᱡᱟ, ᱚᱠᱚᱭ ᱫᱚᱠᱚ ᱢᱮᱱᱟ ᱨᱳᱢᱟᱱ ᱜᱤ ᱢᱚᱡᱟ, ᱛᱚ ᱱᱚᱜᱼᱱᱟ ᱠᱟᱨᱚᱱ ᱛᱮ ᱱᱚᱛᱮ ᱱᱚᱛᱮ ᱫᱚ ᱟᱹᱰᱤ ᱜᱟᱱ ᱫᱚᱢᱮ ᱤᱭᱟᱹ ᱦᱩᱭᱩᱜᱼᱟ, ᱪᱮᱫ ᱠᱚ ᱢᱮᱛᱟᱜᱼᱟ ᱚᱱᱟ ᱫᱚ᱾ ᱠᱟᱹᱯᱟᱹᱨᱤᱭᱟᱹ ᱦᱩᱭᱩᱜᱼᱟ᱾ ᱠᱟᱹᱯᱟᱹᱨᱤᱭᱟᱹ ᱟᱫᱚ ᱢᱟᱱᱮ ᱯᱟᱹᱚᱛᱭᱟᱹᱣ, ᱟᱵᱚ ᱦᱚᱲ ᱛᱟᱞᱟ ᱨᱮᱦᱚᱸ ᱡᱚᱛᱚ ᱦᱚᱲ ᱴᱮᱡ ᱯᱟᱹᱛᱭᱟᱹᱣ ᱵᱟᱹᱱᱩᱜᱼᱟ ᱵᱚᱞᱮ ᱾ ᱱᱚᱣᱟ ᱦᱚᱛᱮᱛᱮ ᱟᱵᱚ ᱥᱟᱹᱨᱤ ᱜᱮᱵᱚᱱ ᱢᱟᱲᱟᱝ ᱫᱟᱲᱮᱭᱟᱜᱼᱟ ᱥᱮ ᱵᱟᱝ?
ᱦᱮᱸ
ᱥᱮ ᱛᱤᱱᱟᱹᱜ ᱜᱟᱱ ᱟᱵᱚᱣᱟᱜ ᱞᱟᱵᱷ ᱦᱩᱭᱩᱜᱼᱟ, ᱛᱤᱱᱟᱹᱜ ᱜᱟᱱ ᱟᱵᱚ ᱮᱴᱟᱜ ᱡᱟᱹᱛ ᱠᱷᱚᱱ ᱢᱚᱡᱽ ᱯᱚᱨᱤᱪᱚᱭ ᱵᱚᱱ ᱧᱟᱢᱟ ᱟᱵᱚᱣᱟᱜ ᱟᱹᱭᱫᱟᱹᱨ ᱠᱟᱱᱟ ᱥᱮ ᱟᱵᱚᱣᱟᱜ ᱱᱤᱡᱮᱨᱟᱜ ᱛᱮᱢ ᱯᱟᱲᱦᱟᱣ ᱞᱮᱱᱠᱷᱟᱱ ᱛᱤᱱᱟᱹᱜ ᱜᱚᱨᱚᱵ ᱵᱩᱡᱷᱟᱹᱜᱼᱟ ᱾ ᱱᱚᱜᱼᱚ ᱱᱚᱣᱟ ᱡᱤᱱᱤᱥ ᱡᱚᱛᱚ ᱦᱚᱲ ᱴᱷᱮᱱ ᱵᱟᱝ ᱥᱮᱱ ᱥᱮᱴᱮᱨ ᱟᱠᱟᱱᱟ ᱾
ᱮᱠᱟᱞ ᱟᱹᱰᱤ ᱡᱚᱛᱷᱟᱛ ᱠᱞᱤ ᱥᱮ ᱱᱚᱣᱟ ᱨᱮᱱᱟᱜ ᱛᱮᱞᱟ ᱡᱟᱦᱟᱸᱟᱢ ᱞᱟᱹᱭ ᱠᱮᱫᱼᱟ᱾ ᱟᱹᱰᱤ ᱱᱟᱯᱟᱭᱤᱧ ᱵᱩᱡᱷᱟᱹᱣ ᱠᱮᱫᱮᱭᱟ ᱡᱮ ᱥᱟᱹᱨᱤ ᱠᱟᱛᱷᱟ ᱟᱯᱮ ᱦᱚᱸ ᱚᱱᱠᱟ ᱟᱥᱟᱢ ᱫᱤᱥᱚᱢ ᱨᱮ ᱡᱟᱦᱟᱸᱮᱠᱟ ᱯᱚᱪᱷᱤᱢ ᱟᱻ ᱯᱚᱪᱷᱤᱢ ᱨᱮ ᱯᱚᱪᱷᱤᱢ ᱱᱟᱠᱷᱟ ᱨᱮ ᱡᱟᱦᱟᱸᱮ ᱞᱮᱠᱟ ᱟᱞᱮ ᱯᱟᱦᱴᱟ ᱨᱮ ᱵᱮᱝᱜᱚᱞ ᱫᱤᱥᱚᱢ ᱨᱮ ᱡᱟᱦᱟᱸᱮᱠᱟ ᱱᱚᱣᱟ ᱨᱮᱱᱟᱜ, ᱟᱹᱰᱤ ᱡᱳᱨ ᱧᱮᱞᱮᱫ ᱜᱮᱭᱟᱢ ᱡᱮ ᱥᱳᱥᱟᱞ ᱢᱤᱰᱤᱭᱟ ᱩᱯᱚᱨ ᱧᱮᱞᱮᱫ ᱥᱮ ᱪᱟᱦᱮ, ᱟᱯᱮ ᱡᱟᱦᱟᱸᱮᱠᱟ ᱟᱞᱮ ᱠᱚᱥᱟᱣ ᱠᱟᱜ ᱚᱱᱠᱟ ᱠᱚᱱᱴᱨᱟᱠᱴ ᱯᱮ ᱫᱚᱦᱚ ᱟᱠᱟᱫᱟᱼᱟ ᱦᱮᱸᱥᱮ ᱾
ᱦᱳᱭ ᱦᱳᱭ
ᱟᱥᱟᱭᱟᱹᱧ ᱡᱟᱹᱱᱤᱡ ᱪᱚᱝ ᱵᱟᱝᱜᱚᱞ ᱫᱤᱥᱚᱢ ᱯᱮ ᱦᱮᱡ ᱟᱠᱟᱱ ᱜᱮᱭᱟ ᱦᱮᱸ ᱥᱮ ᱥᱮ ᱟᱞᱮᱨᱮᱱ ᱦᱚᱛᱚ, ᱦᱮᱸ ᱟᱞᱮᱨᱮ ᱨᱮᱱ ᱠᱚᱦ ᱠᱚ ᱪᱟᱞᱟᱣ ᱟᱠᱟᱱ ᱜᱮᱭᱟ ᱚᱱᱟ ᱫᱚ ᱟ ᱡᱚᱢ ᱵᱟᱲᱟ ᱦᱩᱭ ᱟᱠᱟᱱᱟ, ᱟᱫᱚ ᱮᱱᱠᱷᱟᱱ ᱱᱤᱡᱮ ᱜᱮ ᱵᱟᱝ᱾ ᱪᱟᱞᱟᱣ ᱦᱩᱭ ᱟᱠᱟᱱᱟ ᱱᱤᱛᱚᱜ ᱚᱞᱚᱜ ᱯᱟᱲᱦᱟᱣ ᱥᱩᱛᱨᱮ ᱱᱤᱛ ᱢᱮᱱᱟᱜ ᱟᱠᱟᱫ ᱠᱷᱟᱹᱛᱤᱨ ᱚᱠᱛᱚ ᱵᱟᱝ ᱧᱟᱢ ᱠᱟᱱᱟ ᱢᱮᱱᱠᱷᱟᱱ᱾ ᱱᱤᱭᱟᱹᱛ ᱜᱮᱞᱮ ᱪᱟᱞᱟᱜ ᱜᱮᱭᱟ ᱟᱥᱟᱢ ᱫᱤᱥᱚᱢ ᱱᱚᱝᱠᱟ ᱢᱤᱫᱴᱟᱝ᱾ ᱚᱱᱟ ᱫᱩ ᱦᱟᱡᱟᱨ ᱯᱚᱸᱪᱤᱥ ᱥᱮᱫ ᱛᱮ ᱢᱤᱫᱴᱟᱝ ᱪᱟᱞᱟᱣ ᱨᱮᱱᱟᱜ ᱢᱤᱫᱴᱮᱱ ᱨᱤᱠ ᱦᱩᱭ ᱞᱮᱱ ᱜᱮᱭᱟᱼᱟ ᱱᱚᱝᱠᱟ ᱵᱤᱱᱤᱰ ᱠᱚ᱾ ᱩᱱ ᱚᱠᱛᱚ ᱨᱮ ᱛᱟᱦᱮᱸ ᱞᱮᱱᱟ, ᱡᱟ ᱦᱳᱠ ᱚᱱᱛᱮ ᱵᱟᱝ ᱪᱟᱞᱟᱣ ᱦᱩᱭ ᱞᱮᱱᱟ ᱛᱚ ᱾ ᱡᱟᱜᱮ ᱵᱟᱝ ᱪᱤᱠᱟᱹᱭ ᱠᱟᱱᱟ ᱟᱫᱚ ᱢᱮᱱᱠᱷᱟᱱ ᱜᱚᱢᱠᱮ ᱡᱟᱦᱟᱸᱢ ᱞᱟᱹᱭ ᱠᱮᱫᱮᱜᱼᱟ ᱡᱮ ᱰᱤᱥ ᱠᱟᱥ ᱦᱩᱭ ᱮᱱ᱾ ᱱᱚᱣᱟ ᱢᱟ ᱛᱟᱦᱮᱱ ᱜᱮᱭᱟ ᱱᱚᱣᱟ ᱫᱚ ᱥᱟᱵᱷᱟᱵᱤᱠ ᱠᱟᱱᱟ ᱢᱤᱫᱴᱟᱝ ᱡᱟᱦᱟᱸ ᱯᱟᱹᱭᱞᱳ ᱡᱟᱸᱦᱟ᱾ ᱠᱟᱹᱴᱤᱡ ᱮ ᱟᱯᱱᱟᱨ ᱟᱹᱜᱩ ᱟᱠᱟᱫ ᱛᱚ ᱮᱴᱟᱜ ᱯᱟᱹᱨᱥᱤ ᱛᱮ ᱯᱟᱲᱦᱟᱣ ᱟᱠᱟᱱᱟ ᱥᱮ ᱮᱴᱟᱜ ᱪᱤᱠᱤᱛᱮ ᱾ ᱩᱱᱤ ᱠᱤᱱᱛᱩ ᱱᱚᱣᱟ ᱫᱚ ᱟᱴ ᱜᱮ ᱵᱩᱡᱷᱟᱹᱣᱟᱭ, ᱯᱳᱭᱞᱳ ᱫᱚ ᱱᱚᱣᱟ ᱥᱟᱵᱷᱟᱵᱤᱠ ᱠᱟᱱᱟ ᱠᱤᱱᱛᱩ ᱩᱱᱤ ᱯᱟᱹᱭᱞᱳ ᱱᱚᱣᱟ‌᱾ ᱵᱟᱲᱟᱭ ᱞᱟᱜᱟᱣ ᱟᱨᱮ ᱵᱟᱵᱟ ᱱᱚᱣᱟ ᱫᱚ ᱤᱧᱟᱹᱜ ᱯᱟᱹᱨᱥᱤ ᱠᱟᱱᱟ ᱾ ᱤᱧ ᱵᱟᱹᱧ ᱥᱮᱬᱟ ᱟᱠᱟᱫᱟ ᱪᱤᱠᱟ ᱟᱠᱟᱱᱟ ᱥᱮᱬᱟᱭᱟᱹᱧ, ᱤᱧ ᱵᱟᱹᱧ ᱥᱮᱬᱟ ᱟᱠᱟᱫᱟ ᱪᱮᱠᱟ ᱟᱠᱟᱱᱟ ᱥᱮᱬᱟᱭᱟᱹᱧ ᱾ ᱦᱮᱸ ᱵᱟᱝ ᱜᱚᱢᱠᱮ ᱛᱟᱦᱞᱮ ᱟᱢ ᱡᱚᱠᱷᱚᱱ ᱢᱤᱫᱴᱟᱝ ᱦᱮᱸ ᱾ ᱤᱧᱤᱧ ᱞᱟᱹᱭ ᱞᱮᱜᱮ ᱦᱮᱸ ᱡᱟᱸᱦᱟ ᱞᱮᱠᱟ ᱟᱢ ᱡᱮᱢᱚᱱ ᱱᱤᱛᱳ᱾ ᱟᱢ ᱮᱴᱟᱜ ᱯᱟᱹᱨᱥᱤ ᱫᱚᱢ ᱥᱮᱬᱟ ᱠᱮᱫᱟ ᱴᱷᱤᱠ ᱜᱮᱭᱟ ᱟᱵᱚ ᱢᱤᱫᱴᱮᱱ ᱮᱴᱠᱮ ᱴᱚᱲᱮ ᱦᱩᱭᱩᱜᱼᱟ ᱡᱮᱢᱚᱱ᱾ ᱤᱧ ᱥᱟᱨᱟᱫᱤᱱ ᱥᱟᱱᱛᱟᱲᱤ ᱛᱤᱧ ᱨᱚᱲᱮᱼᱟ ᱮᱭᱳ ᱫᱟᱠᱟ ᱫᱮᱱ᱾ ᱮ ᱵᱟᱵᱟ ᱤᱭᱟᱹ ᱚᱱᱛᱮ ᱞᱟᱝ ᱪᱟᱞᱟᱼᱟ ᱤᱭᱟᱹ ᱠᱷᱮᱛ ᱞᱟᱝ ᱪᱟᱞᱟᱜᱼᱟ ᱦᱮᱸ ᱥᱮ᱾ ᱚᱱᱠᱟ ᱵᱚᱱ ᱨᱚᱯᱚᱲᱼᱟ ᱦᱮᱸ ᱥᱮ ᱛᱚ ᱩᱱ ᱡᱚᱠᱷᱚᱱ ᱾ ᱱᱚᱜ ᱚᱭ ᱡᱮᱢᱚᱱ ᱚᱱᱟ ᱵᱚᱱ ᱨᱚᱲᱼᱟ ᱟᱨ ᱵᱟᱝᱞᱟᱛᱮ ᱡᱚᱠᱷᱚᱱ ᱟᱵᱚ ᱵᱚᱱ ᱨᱚᱲᱟ ᱦᱮᱸᱥᱮᱻᱻ ᱤᱛᱩᱱ ᱟᱥᱲᱟ ᱨᱮ ᱛᱚ ᱯᱟᱲᱦᱟᱜ ᱟᱢ ᱟᱢ ᱤᱛᱩᱱ ᱟᱥᱲᱟ ᱨᱮ ᱯᱟᱲᱦᱟᱣ ᱠᱟᱛᱮ ᱪᱮᱫ ᱮᱢ ᱞᱟᱹᱭᱼᱟ? ᱢᱟ ᱟᱢᱟᱠᱮ ᱵᱷᱟᱛ ᱮᱫᱳ ᱚᱱᱠᱟ ᱢᱤᱫᱴᱟᱱ ᱠᱟᱛᱷᱟᱢ ᱞᱟᱹᱭᱟ ᱥᱮᱮ ᱡᱚᱠᱷᱚᱱ ᱚᱱᱠᱟᱢ ᱨᱚᱲᱼᱟ᱾
ᱦᱮᱸ ᱱᱤᱡᱮᱨᱮᱱ ᱜᱤᱫᱽᱨᱟᱹ ᱢᱟᱱᱮ ᱩᱱᱤ ᱵᱩᱡᱷᱟᱹᱣ ᱥᱮ ᱪᱮᱫ ᱞᱟᱹᱜᱤᱫ ᱦᱟᱨᱚᱱ ᱠᱟᱱᱟ᱾
ᱦᱮᱸ ᱦᱮᱸ ᱛᱟᱦᱚᱞᱮ ᱧᱮᱞ ᱢᱮ ᱡᱟᱦᱟᱸ ᱟᱢ ᱚᱲᱟᱜ ᱨᱮᱢ ᱨᱚᱲᱟ ᱪᱤᱠᱤᱛᱮᱢ ᱯᱟᱲᱦᱟᱣ ᱞᱮᱠᱷᱟᱱ ᱟᱢ ᱚᱲᱟᱜ ᱨᱮ ᱡᱟᱦᱟᱸᱢ ᱨᱚᱲ ᱫᱟ᱾ ᱚᱱᱟᱜᱮ ᱟᱢ ᱤᱛᱩᱱ ᱟᱥᱲᱮᱢ ᱯᱟᱲᱦᱟᱼᱟ ᱚᱠᱟᱴᱟᱸ ᱟᱵᱚᱣᱟ ᱵᱩᱡᱷᱟᱹᱣ ᱡᱷᱟᱹᱛᱚ ᱠᱟᱱᱟ ᱾ ᱢᱟᱱᱮ ᱟᱹᱰᱤ ᱞᱚᱜᱚᱱ ᱵᱚᱱ ᱵᱟᱰᱟᱭ ᱧᱟᱢᱟ ᱚᱠᱟᱢ ᱢᱚᱱᱮᱭᱟ ᱜᱚᱢᱠᱮ᱾
ᱟᱫᱚ ᱱᱚᱣᱟ ᱜᱮ ᱢᱤᱫᱴᱮᱱ ᱢᱟᱱᱮ ᱦᱚᱲ ᱵᱩᱡᱷᱟᱹᱣ ᱚᱪᱚ ᱟᱠᱩ ᱥᱮ ᱵᱩᱡᱷᱟᱹᱣ ᱫᱟᱲᱮᱣᱟᱠᱩ ᱨᱮᱭᱟᱜ ᱟᱹᱰᱤ ᱜᱟᱱ ᱞᱟᱹᱠᱛᱤ᱾ ᱛᱤ ᱢᱮᱱᱟᱼᱟ ᱡᱮ ᱵᱚᱞᱮ᱾ ᱥᱤᱠᱠᱷᱟ ᱫᱚ ᱥᱮ ᱟᱹᱠᱤᱞ ᱫᱚ ᱮᱴᱟᱜᱼᱟ ᱵᱷᱟᱥᱟ ᱛᱮᱦᱚᱸ ᱮᱴᱟᱜ ᱡᱟᱹᱛᱟᱜ ᱵᱷᱟᱥᱟ ᱛᱮᱦᱚᱸ ᱪᱮᱫᱚᱜ ᱜᱮᱭᱟ ᱞᱮᱠᱤᱱ᱾ ᱱᱤᱡᱮᱨᱟᱜ ᱛᱮ ᱪᱮᱫ ᱞᱮᱠᱷᱟᱱ ᱛᱤᱱᱟᱹᱜ ᱢᱚᱡᱽ ᱵᱩᱡᱷᱟᱹᱜᱼᱟ ᱥᱮ ᱱᱤᱡᱮᱨᱟᱜ ᱛᱮ ᱪᱮᱫ ᱞᱮᱠᱷᱟᱱ᱾ ᱢᱤᱫᱴᱮᱱ ᱱᱤᱡᱮᱨᱟᱜ ᱵᱷᱟᱥᱟ ᱦᱚᱸᱢᱤᱭᱮᱫ ᱫᱚᱦᱚ ᱠᱮᱫᱟ ᱱᱤᱡᱮᱨ ᱢᱟᱢ ᱥᱤᱠᱠᱷᱤᱛᱚᱭᱮᱱ ᱜᱮᱭᱟ᱾ ᱱᱤᱡᱮᱨᱟᱜ ᱞᱤᱯᱤᱢ ᱤᱭᱟ ᱨᱟᱠᱟᱵ ᱫᱚᱦᱚ ᱠᱮᱫᱟ ᱛᱚ ᱢᱤᱫᱴᱮᱱ᱾ ᱜᱳᱣᱨᱚᱵᱽ ᱵᱩᱡᱷᱟᱹᱜᱼᱟ ᱱᱚᱣᱟ ᱨᱮ ᱦᱮᱸ ᱥᱮ ᱵᱟᱝ ᱟᱨ ᱢᱮᱱ ᱟᱠᱚ ᱵᱚᱞᱮ ᱟᱹᱠᱤᱞ ᱡᱩᱫᱤ᱾ ᱡᱩᱫᱤ ᱦᱟᱢᱮᱴ ᱥᱟᱱᱟᱭᱮᱫ ᱢᱮᱭᱟ ᱥᱮ ᱟᱹᱠᱤᱞ ᱡᱩᱫᱤ ᱡᱟᱹᱲ ᱟᱢ ᱠᱟᱱᱟ᱾ ᱟᱞᱚᱢ ᱵᱟᱪᱷᱟᱣ ᱵᱟᱲᱟᱭᱟ ᱵᱟᱝ ᱵᱟᱪᱷᱟᱣ ᱫᱚ ᱵᱟᱪᱷᱟᱣ ᱴᱷᱤᱠ ᱜᱮᱭᱟ ᱵᱟᱝ ᱵᱟᱪᱷᱟᱣ ᱞᱮᱠᱷᱟᱱ ᱦᱚᱸ ᱴᱷᱤᱠ ᱜᱮᱭᱟ᱾ ᱵᱚᱞᱮ ᱮᱴᱟᱜ ᱮᱴᱟ ᱡᱟᱹᱛᱟ ᱵᱷᱟᱥᱟ ᱛᱮᱦᱚᱸ ᱟᱹᱠᱤᱞ ᱫᱚ ᱧᱟᱢᱚᱜ ᱜᱮᱭᱟ ᱞᱮᱠᱤᱱ ᱱᱤᱡᱮᱨᱟᱜ ᱛᱮᱢ᱾ ᱠᱚᱨᱟᱣ ᱞᱮᱠᱷᱟᱱ ᱛᱤᱱᱟᱹ ᱥᱩᱵᱤᱫᱷᱟ ᱵᱩᱡᱷᱟᱹᱜᱼᱟ ᱛᱤᱱᱟᱹᱜ ᱟᱞᱜᱟ ᱵᱩᱡᱷᱟᱹᱜᱼᱟ ᱚᱱᱟᱫᱚ᱾ ᱡᱚᱠᱷᱚᱱᱮᱢ ᱠᱚᱨᱟᱣᱟ ᱛᱚᱠᱷᱚᱱ ᱜᱮ ᱚᱱᱟᱫᱢ ᱵᱩᱡᱷᱟᱹᱣ ᱴᱷᱤᱭᱟ ᱦᱮᱸ ᱥᱮ ᱵᱟᱝ?
ᱮᱠᱟᱞ ᱮᱠᱟᱞ ᱡᱚᱛᱷᱟᱛ ᱠᱟᱛᱷᱟ ᱜᱚᱝᱠᱮ ᱱᱚᱭᱟ ᱥᱟᱹᱨᱤ ᱠᱟᱛᱷᱟ ᱠᱟᱱ ᱜᱮᱭᱟ᱾
ᱟᱨ ᱢᱤᱫᱴᱮᱱ ᱱᱚᱣᱟ ᱦᱚᱸ ᱵᱩᱡᱷᱟᱹᱜᱼᱟ ᱵᱚᱞᱮ ᱱᱤᱡᱮᱨᱟ ᱥᱚᱢᱟᱡᱽ ᱨᱮ ᱟᱢᱟᱜ ᱫᱩᱞᱟᱹᱲ ᱛᱤᱱᱟᱹᱜ ᱢᱮᱱᱟᱜᱼᱟ᱾ ᱟᱨ ᱡᱩᱫᱤᱭᱳ ᱟᱢᱟᱜ ᱚᱱᱟ ᱥᱚᱢᱟᱡᱽ ᱨᱮ ᱪᱮᱛᱟᱱ ᱨᱮ ᱫᱩᱞᱟᱹᱲ ᱵᱟᱹᱱᱩᱜ ᱛᱟᱢ ᱠᱷᱟᱱ ᱱᱤᱡᱮᱨᱟ᱾ ᱵᱷᱟᱥᱟ ᱪᱮᱛᱟᱱ ᱨᱮ ᱱᱤᱡᱮᱨᱟᱜ ᱞᱤᱯᱤ ᱪᱮᱛᱟᱱ ᱨᱮ ᱡᱩᱫᱤ ᱚᱱᱠᱟ ᱫᱩᱞᱟᱹᱲ ᱵᱟᱹᱱᱩᱜ ᱛᱟᱢ ᱠᱷᱟᱱ᱾ ᱟᱢ ᱫᱚ ᱚᱱᱠᱟ ᱟᱹᱣᱲᱤ ᱥᱟᱹᱣᱲᱤ ᱜᱮᱢ ᱨᱚᱲ ᱜᱮᱭᱟ ᱥᱮ᱾ ᱢᱟᱱᱮ ᱦᱟᱱᱛᱮ ᱱᱟᱛᱮ ᱠᱟᱛᱷᱟᱢ ᱤᱫᱤ ᱜᱮᱭᱟ᱾
ᱮᱠᱟᱞ ᱮᱠᱟᱞ ᱥᱟᱹᱨ ᱠᱟᱛᱷᱟ ᱟᱫᱚ ᱠᱟᱛᱷᱟ ᱢᱤᱫᱴᱟᱝ ᱠᱟᱛᱷᱟ ᱨᱮ ᱢᱮᱱᱟᱼᱟ ᱜᱩᱨᱩ ᱜᱚᱝᱠᱮ ᱞᱟᱹᱭ ᱦᱚᱪᱚ ᱟᱠᱟ ᱡᱮ ᱚᱞ ᱢᱮᱱᱟᱜ᱾ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞ ᱮᱢ ᱟᱫ᱾ ᱨᱮᱻᱨᱮ ᱨᱚᱲ ᱟᱫ ᱨᱮ ᱫᱷᱚᱨᱚᱢ ᱟᱫᱨᱮ ᱟᱢ ᱦᱚᱸᱢ ᱟᱫᱚ᱾ ᱱᱚᱰᱮ ᱢᱤᱫᱴᱟᱱ ᱟᱹᱰᱤ ᱢᱚᱸᱡᱽ ᱱᱚᱰᱮ ᱠᱟᱛᱷᱟ ᱢᱮᱱᱟᱜᱼᱟ ᱥᱟᱹᱨᱤ ᱠᱟᱛᱷᱟ ᱥᱮ ᱡᱚᱫᱤ ᱱᱤᱡᱮᱨᱟᱜ᱾ ᱦᱮᱸ ᱱᱤᱡᱮ ᱨᱟᱜ ᱨᱚᱲ, ᱱᱤᱡᱮ ᱨᱟᱜ ᱚᱞ ᱡᱟᱦᱟᱸ ᱟᱵᱚᱣᱟ ᱪᱤᱠᱤ ᱢᱮᱱᱟ ᱠᱟᱫᱟ ᱥᱮ ᱚᱱᱟ ᱠᱚ ᱡᱩᱫᱤᱢ ᱦᱤᱲᱤᱧᱟ ᱥᱮ ᱢᱤᱫ ᱥᱚᱢᱚᱭ ᱧᱮᱞ ᱢᱮ ᱟᱢᱟ ᱡᱟᱦᱟᱸ ᱚᱥᱛᱤᱛᱛᱚ ᱡᱮ ᱟᱢ ᱠᱟᱱᱟᱢ ᱥᱟᱱᱛᱟᱲ ᱢᱮᱱᱛᱮ ᱚᱱᱟ ᱟᱢᱟᱜ ᱚᱥᱛᱤᱛᱛᱚ ᱵᱟᱝ ᱛᱟᱦᱮᱱᱟ᱾
ᱦᱩᱸ ᱦᱩᱸ ᱦᱩᱸ
ᱥᱮ ᱚᱱᱟ ᱠᱷᱟᱹᱛᱤᱨ ᱱᱤᱡᱮ ᱡᱚᱛᱚᱻᱻ ᱮᱴᱟᱜ ᱮᱴᱟᱜ ᱜᱟᱛᱷᱟ ᱠᱚᱨᱮ ᱵᱚᱱ ᱧᱮᱞ ᱠᱚᱣᱟ ᱡᱷᱚᱛᱚ ᱦᱚᱲᱟᱜ ᱟᱠᱚᱣᱟᱜ ᱱᱤᱡᱮᱨᱟᱜ ᱯᱟᱹᱨᱥᱤ ᱢᱮᱱᱟᱜᱼᱟ, ᱞᱤᱯᱤ ᱢᱮᱱᱟᱜ ᱛᱟᱠᱚᱣᱟ᱾ ᱦᱮᱸ ᱥᱮ ᱩᱱᱠᱩ ᱡᱤᱭᱟᱹᱲ ᱫᱚᱦᱚ ᱠᱟᱜᱼᱟ, ᱠᱚ᱾ ᱪᱮᱫᱟᱜ ᱟᱵᱚ ᱥᱟᱱᱛᱟᱲ ᱦᱩᱭ ᱠᱟᱛᱮᱫ ᱪᱮᱫᱟᱜ ᱵᱟᱵᱚᱱ ᱡᱤᱭᱟᱹᱲ ᱫᱚᱦᱚᱭᱟ, ᱟᱨᱮ ᱵᱟᱵᱟ ᱴᱷᱤᱠ ᱜᱮᱭᱟ ᱮᱴᱟᱜ ᱯᱟᱹᱨᱥᱤ ᱛᱮᱢ ᱯᱟᱲᱦᱟᱣ ᱠᱟᱱᱟ ᱱᱟᱯᱟᱭ ᱠᱟᱛᱷᱟ᱾ ᱠᱤᱱᱛᱩ ᱱᱤᱡᱮᱨᱟᱜ ᱯᱟᱹᱨᱥᱤ ᱦᱚᱸ ᱥᱮᱬᱟᱭ ᱢᱮᱥᱮ, ᱯᱟᱹᱨᱥᱤ ᱫᱚᱢ ᱯᱟᱲᱦᱟᱣ ᱠᱟᱱᱟ ᱚᱱᱟ ᱫᱚ ᱪᱤᱠᱠᱟ ᱟᱠᱟᱱᱟ ᱴᱷᱤᱠ ᱜᱮᱭᱟ, ᱯᱟᱲᱦᱟᱣ ᱞᱮᱱᱟ ᱴᱷᱤᱠ ᱜᱮᱭᱟ᱾ ᱱᱟᱯᱟᱭ ᱠᱟᱛᱷᱟ ᱟᱫᱚ ᱚᱠᱟ ᱫᱚ ᱵᱟᱝᱞᱮ ᱞᱟᱹᱭᱟᱢ ᱠᱟᱱᱟ ᱡᱮ ᱟᱢ ᱯᱟᱲᱦᱟ ᱠᱟᱱᱟ ᱮᱴᱟᱜ ᱯᱟᱹᱨᱥᱤ ᱛᱮ ᱞᱮᱠᱤᱱ ᱟᱢ ᱫᱚ ᱱᱤᱛᱚ ᱟᱵᱚᱣᱟᱜ ᱯᱟᱹᱨᱥᱤ ᱦᱚᱸ ᱥᱮᱬᱟ ᱠᱟᱜ ᱢᱮ᱾ ᱟᱵᱚᱣᱟᱜ ᱪᱤᱠᱤ ᱦᱚᱸ ᱥᱮᱬᱟ ᱠᱟᱜ ᱢᱮ᱾ ᱦᱟᱯᱮᱱ ᱫᱤᱱ ᱨᱮ ᱟᱢ ᱡᱩᱫᱤ ᱢᱤᱫᱴᱟᱝ ᱮᱴᱟᱜ ᱜᱟᱛᱷᱟ ᱨᱮ ᱦᱚᱲᱮ ᱢᱮᱛᱟᱢᱟᱭ ᱦᱮᱸ ᱵᱟᱹᱵᱩ ᱱᱚᱰᱮ ᱠᱟᱸᱛ ᱨᱮ ᱪᱮᱫ ᱚᱞ ᱟᱠᱟᱱᱟ? ᱟᱯᱮᱭᱟᱜ ᱯᱟᱹᱨᱥᱤ ᱛᱮ ᱟᱨ ᱪᱤᱠᱤ ᱛᱮᱦᱚᱸ ᱚᱞ ᱟᱠᱟᱱ ᱫᱚ᱾ ᱟᱫᱚ ᱢᱟᱥᱮ ᱚᱞ ᱠᱟᱛᱮᱫ ᱞᱟᱹᱭᱟᱹᱧ ᱢᱮ ᱪᱮᱫ ᱠᱟᱱᱟ? ᱡᱩᱫᱤ ᱚᱱᱤ ᱢᱤᱫᱴᱟᱱ ᱥᱟᱱᱛᱟᱲ ᱦᱩᱭ ᱠᱟᱛᱮ ᱟᱢ ᱫᱚ ᱵᱟᱢ ᱞᱟᱹᱭ ᱫᱟᱲᱮᱭᱟᱜᱼᱟ, ᱱᱚᱣᱟ ᱠᱷᱚᱱᱟᱜ ᱞᱟᱡᱟᱣ ᱨᱮᱱᱟᱜ ᱡᱟᱦᱟᱱᱟᱜ ᱦᱩᱭ ᱫᱟᱲᱮᱭᱟᱜᱼᱟ᱾
ᱛᱷᱚᱲᱟ ᱜᱟᱱ ᱛᱚᱯᱟᱜ ᱛᱚᱯᱟᱜ ᱧᱚᱜ ᱟᱸᱡᱚᱢᱚᱜ ᱠᱟᱱ ᱛᱟᱢᱟ ᱜᱚᱢᱠᱮ ᱨᱚᱲ᱾
ᱦᱮᱸ ᱜᱚᱝᱠᱮ ᱞᱟᱹᱭᱮᱫ ᱟᱹᱧ ᱡᱩᱫᱤ ᱮᱴᱟᱜ ᱜᱟᱛᱟᱠ ᱨᱮᱱ ᱦᱚᱲ ᱡᱮ ᱢᱤᱫᱴᱮᱱ ᱥᱟᱱᱛᱟᱲ ᱦᱚᱲᱮ ᱢᱮᱛᱟᱭᱟ ᱮ ᱵᱟᱹᱵᱩ ᱚᱸᱰᱮ ᱪᱮᱫ ᱚᱞ ᱟᱠᱟᱱᱟ, ᱢᱟᱥᱮ ᱞᱟᱹᱭ ᱢᱮ ᱪᱤᱠᱤ ᱛᱮ ᱚᱞ ᱟᱠᱟᱱᱟ ᱟᱨ ᱟᱯᱮᱭᱟᱜ ᱯᱟᱹᱨᱥᱤ ᱛᱮᱜᱮ ᱚᱞ ᱟᱠᱟᱱᱟ ᱠᱚ ᱞᱟᱹᱭᱮᱜᱼᱟ, ᱛᱟᱦᱚᱞᱮ ᱞᱟᱹᱭ ᱫᱟᱲᱮᱭᱟᱜᱼᱟ ᱢᱟᱥᱮ ᱞᱟᱹᱭᱟᱹᱧ ᱢᱮ ᱪᱮᱫ ᱚᱞ ᱢᱮᱱᱟ ᱩᱱ ᱚᱠᱛᱚ ᱨᱮ ᱢᱤᱫᱴᱟᱝ ᱥᱟᱱᱛᱟᱲ ᱡᱩᱫᱤ ᱚᱱᱟ ᱵᱟᱭ ᱞᱟᱹᱭ ᱫᱟᱲᱮᱭᱟᱜᱼᱟ, ᱛᱟᱦᱚᱞᱮ ᱩᱱᱤ ᱴᱷᱮᱱ ᱛᱤᱱᱟᱹᱜ ᱞᱟᱡᱟᱣ ᱨᱮᱱᱟᱜ ᱠᱟᱛᱷᱟ ᱠᱟᱱᱟ ᱜᱚᱢᱠᱮ ᱢᱟᱥᱮ ᱞᱟᱹᱭ ᱢᱮ᱾
ᱟᱹᱰᱤ ᱟᱹᱰᱤ ᱛᱮᱫ ᱟᱹᱰᱤ ᱜᱟᱹᱦᱤᱨ ᱛᱮ ᱦᱩᱫᱤᱥ ᱞᱮᱠᱷᱟᱱ ᱢᱟᱱᱮ ᱚᱥᱩᱵᱤᱫᱟ ᱥᱮ ᱚᱱᱮ ᱠᱚ ᱢᱮᱱᱟ ᱥᱮᱫᱟᱭ ᱠᱟᱛᱷᱟ ᱫᱤᱥᱟᱹ ᱞᱮᱠᱷᱟᱱ ᱢᱟᱱᱮ ᱫᱩᱠ ᱜᱮ ᱵᱩᱡᱷᱟᱹᱜᱼᱟ᱾ ᱵᱚᱞᱮ ᱥᱮᱫᱟᱭ ᱠᱷᱚᱱ ᱜᱮ ᱡᱩᱫᱤ ᱟᱵᱚ ᱛᱷᱚᱲᱟᱜᱟᱱ ᱱᱚᱣᱟ ᱪᱮᱛᱟᱱ ᱨᱮ ᱟᱜᱽᱨᱚᱦᱚ ᱵᱚᱱ ᱛᱟᱦᱮᱱ ᱠᱷᱟᱱ ᱥᱮ ᱱᱚᱜᱼᱚᱭ ᱜᱩᱨᱩ ᱜᱚᱝᱠᱮ ᱵᱮᱱᱟᱣᱟᱜ ᱚᱞ ᱪᱤᱠᱤ ᱡᱩᱫᱤ ᱛᱷᱚᱲᱟ ᱜᱟᱱ ᱵᱚᱱ ᱦᱟᱨᱟ ᱨᱟᱠᱟᱵ ᱠᱟᱜ ᱠᱷᱟᱱ ᱥᱮᱫᱟᱭ ᱧᱚᱜ ᱠᱷᱚᱱ ᱜᱮ ᱮᱸᱰᱮ ᱠᱷᱟᱱ ᱱᱤᱛ ᱛᱮᱫᱚ ᱦᱳᱭᱛᱳ ᱟᱵᱚ ᱟᱹᱰᱤ ᱪᱮᱛᱟᱱ ᱵᱚᱱ ᱥᱮᱱ ᱫᱟᱲᱮ ᱠᱚᱜᱼᱟ, ᱟᱫᱚ ᱟᱵᱚ ᱠᱚᱨᱮᱱ ᱦᱚᱲ ᱜᱮ ᱟᱵᱚ ᱨᱮᱱ ᱚᱱᱮ ᱠᱚ ᱢᱮᱱᱟ ᱵᱟᱹᱭᱨᱤ ᱞᱮᱠᱟ᱾
ᱵᱟᱹᱭᱨᱤ ᱫᱚ ᱦᱚᱭ᱾
ᱦᱮᱸ ᱟᱵᱚ ᱨᱮᱱ ᱦᱚᱲ ᱜᱮ ᱟᱫᱷᱟ ᱯᱚᱠ ᱯᱚᱠᱷᱚ ᱨᱮᱱ ᱦᱚᱲ ᱠᱚ ᱥᱚᱢᱚᱨᱛᱷᱚᱱ ᱟᱠᱚ ᱟᱫᱷᱟ ᱯᱚᱠᱠᱷᱚ ᱨᱮᱱ ᱦᱚᱲ ᱫᱚ ᱵᱟᱠᱚ ᱠᱩᱥᱤᱭᱟᱜᱼᱟ ᱠᱚ ᱟᱫᱚ ᱱᱤᱡᱮᱨᱟᱜ ᱡᱤᱱᱤᱥ ᱱᱤᱡᱮᱨ ᱵᱟᱢ ᱠᱩᱥᱤᱭᱟᱜ ᱠᱷᱟᱱ ᱮᱴᱟᱜ ᱦᱚᱲ ᱪᱤᱠᱟᱹᱭ ᱠᱩᱥᱤᱭᱟ ᱛᱟᱢᱟ ᱦᱮᱸ ᱥᱮ ᱵᱟᱝ ᱟᱵᱚᱢ ᱢᱟ ᱫᱤᱠᱩᱣᱟᱜ ᱟᱵᱚ ᱢᱟ ᱫᱤᱠᱩᱣᱟᱜ ᱚᱞ ᱯᱟᱲᱦᱟᱣ ᱥᱮ ᱫᱤᱠᱩᱣᱟᱜ ᱵᱷᱟᱥᱟ ᱛᱮᱵᱩᱱ ᱯᱟᱲᱦᱟᱜ ᱠᱟᱱᱟ ᱞᱮᱠᱤᱱ ᱫᱤᱠᱩ ᱢᱟᱛᱚ ᱟᱵᱚᱣᱟᱜ ᱵᱟᱥᱟ ᱛᱮᱫᱚ ᱵᱟᱠᱚ ᱯᱟᱲᱦᱟᱣᱟ ᱱᱚᱜᱼᱚ ᱱᱟ ᱛᱷᱚᱲᱟ ᱜᱟᱱ ᱵᱩᱡᱷᱟᱹᱣ ᱨᱮᱭᱟᱜ ᱞᱟᱹᱠᱛᱤ ᱛᱤ ᱢᱮᱱᱟᱜ ᱛᱟᱵᱚᱱᱟ ᱟᱨ ᱱᱤᱡᱮᱨᱟᱜ ᱫᱚ ᱵᱚᱞᱮ ᱵᱟᱝ ᱢᱚᱸᱡᱽ ᱨᱮᱦᱚᱸ ᱚᱱᱮ ᱜᱩᱨᱩ ᱜᱚᱝᱠᱮᱭᱟᱜ ᱥᱮᱨᱮᱧ ᱢᱮᱱᱟᱜ ᱜᱮ ᱨᱮᱦᱚᱸ ᱡᱟᱦᱟᱸ ᱛᱤᱱᱟᱹᱜ ᱮᱴᱟᱜᱼᱟ, ᱡᱟᱹᱛ ᱟᱜ ᱵᱷᱟᱥᱟ ᱥᱮ ᱚᱞᱮᱢ ᱥᱤᱠᱠᱷᱤᱛᱚᱭᱮᱫ ᱠᱟᱱ ᱛᱟᱦᱮᱸᱱᱟ ᱪᱮᱫ ᱮᱫ ᱠᱟᱱ ᱛᱟᱦᱮᱱ ᱨᱮᱦᱚᱸ᱾ ᱛᱚ ᱱᱤᱡᱮᱨᱟᱜ ᱫᱚ ᱪᱮᱫ ᱛᱚᱨᱟᱭ ᱢᱮ ᱱᱤᱡᱮᱨᱟᱜ ᱫᱚ ᱡᱟᱦᱟᱸ‌ ᱞᱮᱠᱟᱱ ᱜᱮ ᱨᱮᱦᱚᱸ ᱱᱤᱡᱮᱨᱟᱜ ᱫᱚ ᱥᱟᱨᱦᱟᱜ ᱢᱮ ᱱᱤᱡᱮᱨᱟᱜ ᱫᱚ ᱡᱟᱦᱟᱸ ᱛᱤᱱᱟᱹᱜ ᱱᱤᱫᱟᱹᱱ ᱜᱮ ᱨᱮᱦᱚᱸ ᱱᱤᱡᱮᱨᱟᱜ ᱫᱚ ᱟᱯᱱᱟᱨ ᱛᱮᱜᱮ ᱦᱩᱭᱢᱟ᱾
ᱦᱮᱸ
ᱟᱫᱚ ᱱᱚᱜ ᱱᱚᱝᱠᱟ ᱠᱟᱱᱟ
ᱮᱠᱫᱚᱢ ᱚᱱᱟ ᱦᱤᱱᱫᱤ ᱤᱝᱞᱤᱥ ᱥᱮᱬᱟᱭ ᱢᱮ, ᱚᱱᱟ ᱥᱟᱶᱛᱮ ᱱᱤᱡᱮᱨᱟᱜ ᱡᱟᱱᱟᱢ ᱟᱲᱟᱝ ᱦᱚᱸ ᱥᱮᱲᱟᱭ ᱢᱮ ᱵᱟᱝᱸᱥᱮ ᱢᱤᱫᱴᱮᱱ ᱠᱟᱛᱷᱟ ᱨᱮ ᱥᱮᱨᱮᱧ ᱨᱮ ᱢᱮᱱᱟᱜᱼᱟ᱾ ᱟᱹᱰᱤ ᱢᱚᱸᱡᱽ ᱢᱤᱫᱴᱟᱝ ᱠᱟᱛᱷᱟᱢ ᱥᱟᱵ ᱨᱟᱠᱟᱵ ᱠᱮᱭᱟ ᱥᱟᱹᱨᱤ ᱠᱟᱛᱷᱟ, ᱚᱱᱟ ᱠᱚ ᱟᱸᱡᱚᱢ ᱞᱮᱠᱷᱟᱱ ᱱᱤᱡᱮᱨᱟᱜ ᱢᱚᱱᱮ ᱨᱮ ᱚᱱᱠᱟ ᱢᱟᱭᱟᱢ ᱦᱮᱰᱮᱡᱚᱜ ᱞᱮᱠᱟᱧ ᱵᱩᱡᱷᱟᱹᱣ ᱟᱠᱟᱫᱟ᱾
ᱵᱩᱡᱷᱟᱹᱣᱟ, ᱟᱫᱚ ᱠᱟᱛᱷᱟ ᱫᱚ ᱦᱩᱭᱱᱟ ᱚᱱᱠᱟᱱᱟᱜ ᱠᱟᱛᱷᱟ ᱥᱮ ᱚᱱᱠᱟᱱᱟᱜ ᱠᱤᱛᱟᱹᱵᱮ ᱮᱢ ᱯᱟᱲᱦᱟᱣᱟ ᱚᱱᱠᱟᱱᱟᱜ ᱜᱚᱞᱯᱚᱢ ᱟᱸᱡᱚᱢᱟ ᱥᱮ ᱚᱱᱠᱟᱱ ᱦᱚᱲᱟᱜ ᱠᱟᱛᱷᱟ ᱠᱚ ᱟᱢᱮᱢ ᱟᱸᱡᱚᱢᱟ ᱛᱚᱵᱮ ᱥᱮᱱ ᱥᱚᱢᱟᱡᱽ ᱨᱮᱭᱟᱜ ᱥᱮ ᱡᱟᱹᱛᱤ ᱨᱮᱭᱟᱜ ᱫᱚᱨᱚᱫ ᱟᱢ ᱴᱷᱮᱱ ᱦᱤᱡᱩᱜᱼᱟ, ᱫᱩᱞᱟᱹᱲ ᱦᱤᱡᱩᱜᱼᱟ᱾ ᱛᱚᱵᱮ ᱥᱮᱱᱮᱢ ᱵᱩᱡᱷᱟᱹᱣᱟ ᱟᱫᱚ ᱱᱚᱣᱟ ᱟᱸᱡᱚᱢ ᱨᱮᱭᱟᱜ ᱥᱮ ᱱᱚᱣᱟ ᱪᱤᱛ ᱨᱮᱭᱟᱜ ᱟᱢ ᱠᱩᱨᱩᱢᱩᱴᱩ ᱜᱮ ᱵᱟᱢ ᱠᱩᱨᱩᱢᱩᱴᱩᱭᱟ ᱠᱷᱟᱹᱞᱤ ᱱᱤᱡᱮᱨᱟᱜ ᱢᱟᱱᱮ ᱯᱚᱥᱲᱟ ᱱᱟᱠᱷᱟ ᱜᱮᱢ ᱜᱟᱞᱢᱟᱨᱟᱜᱼᱟ, ᱢᱟᱱᱮ ᱱᱮᱜᱮᱴᱤᱵᱷ ᱱᱟᱠᱷᱟ᱾ ᱜᱟᱞᱢᱟᱨᱟᱜᱼᱟ, ᱮᱸᱰᱮᱠᱷᱟᱱ ᱚᱠᱟᱨᱮ ᱢᱚᱡᱟ ᱦᱮᱡᱼᱟᱢᱟ ᱱᱤᱡᱮᱨ ᱦᱮᱸ ᱥᱮ ᱵᱟᱝ᱾
ᱮ ᱠᱷᱟᱱ ᱥᱟᱹᱨᱤ ᱠᱟᱛᱷᱟ ᱜᱚᱢᱠᱮ ᱱᱚᱣᱟ ᱫᱚ ᱟᱹᱰᱤ ᱡᱚᱛᱷᱟᱛ
ᱟᱫᱚ ᱱᱤᱛᱚᱜ ᱫᱚ ᱱᱚᱝᱠᱟ ᱱᱟᱦᱟᱜ ᱚᱯᱥᱚᱨ ᱫᱚᱵᱚᱱ ᱧᱟᱢᱮᱫ ᱠᱟᱱ ᱜᱮᱭᱟ ᱱᱚᱜᱼᱚᱭ ᱡᱟᱦᱟᱸ ᱞᱮᱠᱟ ᱰᱤᱡᱤᱴᱮᱞ ᱯᱞᱟᱸᱴ᱾ ᱯᱷᱨᱚᱢ ᱞᱮᱠᱟ ᱠᱚᱨᱮ ᱫᱚᱵᱚᱱ ᱧᱟᱢ ᱮᱫᱟ ᱱᱤᱛᱚᱜ ᱫᱚ ᱡᱟᱦᱟᱸᱭ ᱠᱚ ᱵᱟᱠᱚ ᱠᱩᱥᱤᱭᱟᱜ ᱠᱟᱱ ᱨᱮᱦᱚᱸ ᱩᱱᱠᱩ ᱠᱚ ᱢᱟᱱᱮ ᱪᱮᱫ ᱠᱚ ᱢᱮᱛᱟᱜᱼᱟ ᱵᱟᱫᱽᱫᱷᱚᱛᱟ ᱢᱩᱞᱚᱠ ᱠᱚ ᱦᱩᱭᱩᱜ ᱠᱟᱱ ᱛᱟᱠᱚᱣᱟ ᱠᱚ ᱟᱨ ᱠᱩᱥᱤᱭᱟᱜ ᱛᱮᱜᱮ ᱡᱟᱨᱩᱲ ᱠᱟᱱᱟ ᱟᱨ ᱱᱤᱛᱚᱜ ᱫᱚ ᱪᱟᱞᱟᱜᱼᱟ ᱡᱮᱦᱮᱛᱩ ᱥᱚᱨᱠᱟᱨ ᱦᱚᱸ ᱟᱵᱚᱣᱟᱜ ᱢᱟ ᱱᱤᱛᱚᱜ ᱢᱟᱭ ᱟᱛᱟᱝ ᱠᱮᱫ ᱛᱟᱵᱚᱱᱟ᱾ ᱟᱨ ᱱᱤᱛᱚᱜ ᱫᱚ ᱪᱟᱞᱟᱜᱼᱟ ᱟᱫᱚ ᱛᱷᱚᱲᱟ ᱜᱟᱱ ᱥᱚᱢᱚᱭ ᱞᱟᱜᱟᱜ ᱠᱟᱱᱟ ᱵᱚᱞᱮ ᱱᱚᱣᱟ ᱦᱟᱨᱟ ᱵᱩᱨᱩᱭ ᱞᱟᱹᱜᱤᱫ ᱛᱮ,
ᱦᱮᱸ ᱱᱚᱣᱟ ᱢᱟ ᱠᱟᱛᱷᱟ ᱠᱟᱱ ᱜᱮ ᱡᱟᱦᱟᱸ ᱡᱤᱱᱤᱥ ᱜᱮ ᱡᱟᱦᱟᱸ ᱡᱤᱱᱤᱥ ᱜᱮ ᱯᱳᱭᱞᱟᱹᱻ ᱫᱚ ᱛᱤᱱᱟᱹᱜ ᱴᱟ ᱟᱸᱡᱷᱟᱴ ᱜᱮᱭᱟ ᱚᱱᱟ ᱫᱚᱵᱚᱱ ᱵᱟᱲᱟᱭ ᱧᱟᱢᱮᱫ ᱜᱮᱭᱟ ᱦᱮᱸ ᱥᱮ ᱱᱚᱣᱟ ᱫᱚ ᱥᱟᱵᱷᱟᱵᱤᱠ ᱦᱩᱭᱩᱜ ᱜᱮᱭᱟ ᱱᱚᱝᱠᱟ ᱫᱚ᱾
ᱛᱷᱚᱲᱟ ᱜᱟᱱ ᱫᱚ ᱠᱷᱟᱴᱟᱜ ᱦᱩᱭᱩᱜ ᱛᱟᱵᱚᱱ ᱜᱮᱭᱟ ᱵᱚᱞᱮ ᱛᱷᱚᱲᱟ ᱜᱟᱱ ᱠᱚᱥᱴᱚᱜ ᱦᱚᱸ ᱦᱩᱭᱩᱜ ᱜᱮᱭᱟ ᱟᱨ ᱛᱷᱚᱲᱟ ᱜᱟᱱ ᱫᱷᱡᱚᱻ ᱫᱷᱚᱨᱡᱚ ᱫᱚᱦᱚᱭ ᱦᱩᱭᱩᱜᱼᱟ ᱥᱚᱢᱚᱭ ᱛᱷᱚᱲᱟ ᱜᱟᱱ ᱪᱟᱞᱟᱜ ᱜᱮᱭᱟ ᱵᱟᱝ ᱫᱚ ᱵᱟᱝ ᱪᱮᱫᱟᱜ ᱥᱮ ᱟᱵᱚ ᱫᱚᱼᱼ ᱛᱟᱭᱚᱢ ᱜᱮᱵᱚᱱ ᱮᱦᱚᱵ ᱟᱠᱟᱱᱟ ᱛᱚ ᱚᱱᱟ ᱠᱷᱟᱹᱛᱤᱨ ᱛᱮ ᱤᱱᱠᱟ ᱫᱚᱵᱚᱱ ᱛᱟᱭᱚᱢᱚᱜ ᱜᱮᱭᱟ ᱾
ᱟᱫᱚ ᱱᱚᱜᱼᱱᱟᱨᱮ ᱠᱩᱨᱩᱢᱩᱴᱩ ᱛᱟᱦᱮᱱ ᱢᱟ ᱱᱤᱦᱟᱹᱛᱜᱮ ᱟᱵᱚ ᱟᱨᱚ ᱢᱚᱸᱡᱽ ᱡᱟᱭᱜᱟ ᱵᱚᱱ ᱥᱮᱴᱮᱨ ᱫᱟᱲᱮᱭᱟᱜᱼᱟ ᱦᱮᱸ ᱥᱮ? ᱟᱪᱪᱷᱟ ᱜᱚᱝᱠᱮ ᱴᱷᱤᱠ ᱜᱮᱭᱟ ᱡᱚᱦᱟᱨ ᱜᱮ ᱟᱨᱚ ᱯᱚᱨᱮ ᱛᱮ ᱨᱚᱯᱚᱦᱳᱭᱚᱼᱟ ᱜᱚᱝᱠᱮ ᱦᱮᱸ᱾